ᱡᱚᱦᱟᱨ ᱜᱮ
ᱡᱚᱦᱟᱨ ᱜᱮ ᱜᱚᱝᱠᱮ᱾ ᱟᱹᱰᱤ ᱠᱩᱥᱞᱤᱧ ᱵᱩᱡᱽ ᱠᱮᱭᱟ, ᱟᱵᱤᱱ ᱵᱤᱱ ᱠᱚᱞ ᱨᱩᱣᱟᱹᱲ ᱠᱮᱜᱼᱟ᱾ ᱟᱨᱚ ᱛᱟᱦᱚᱞᱮ ᱱᱩᱠᱩ ᱪᱮᱫ ᱵᱟᱠᱷᱨᱟ ᱛᱮ ᱟᱨᱚ ᱜᱟᱞᱚᱪ ᱞᱮᱠᱷᱟᱱ ᱵᱷᱟᱜᱤᱜᱼᱟ ᱟᱫᱚ᱾
ᱦᱳᱭ ᱜᱚᱢᱠᱮ ᱟᱫᱚ ᱞᱟᱹᱭ ᱤᱧ ᱱᱟᱯᱟᱭ ᱵᱟᱲᱟ ᱜᱮ ᱢᱮᱱᱟᱜ ᱟᱠᱟᱫ ᱞᱤᱧᱟ᱾
ᱦᱮᱸ ᱛᱚ ᱱᱟᱯᱟᱭ ᱜᱮ ᱱᱤᱛᱚᱜ ᱦᱚᱸ ᱦᱟᱜ᱾
ᱦᱚᱸ ᱜᱚᱢᱠᱮ ᱱᱮᱛᱳ ᱟᱨᱦᱚ ᱟᱵᱤᱱ ᱴᱷᱮᱱ ᱱᱚᱜ ᱠᱩᱠᱞᱤ ᱥᱟᱠᱟᱢ ᱟᱛᱮᱫ ᱞᱤᱧ ᱦᱮᱡ ᱟᱠᱟᱱᱟ ᱡᱮ, ᱱᱤᱛᱚᱜ ᱟᱵᱚ ᱵᱚᱱ ᱧᱮᱞᱮᱜᱼᱟ ᱡᱮ ᱟᱵᱚ ᱡᱟᱦᱟᱸᱭ ᱞᱟᱜᱽᱬᱮ ᱮᱱᱮᱡ ᱛᱟᱦᱮᱸ ᱠᱟᱱ ᱛᱟᱵᱚᱱᱟ᱾ ᱞᱟᱜᱽᱬᱮ ᱮᱱᱮᱡ ᱵᱤᱱ ᱧᱮᱞᱮᱜᱼᱟ ᱛᱚ ᱴᱚᱞᱟ ᱠᱚᱨᱮ, ᱥᱮ ᱢᱮᱱᱟᱜ ᱜᱮᱭᱟ ᱥᱮ ᱛᱚ ᱦᱟᱯᱮᱱ ᱫᱤᱱ ᱱᱚᱝᱠᱟ ᱥᱮ ᱵᱟᱹᱱᱩᱜᱼᱟ᱾ ᱚᱠᱟᱴᱟᱜ ᱚᱠᱟ ᱞᱮᱠᱟ ᱵᱤᱱ ᱧᱮᱞᱮᱜᱼᱟ ᱟᱹᱵᱤᱱ, ᱚᱱᱟ ᱟᱯᱮ ᱚᱱᱟ ᱴᱚᱴᱷᱟ ᱠᱷᱚᱱ?
ᱯᱟᱹᱦᱤᱞ ᱞᱟᱜᱽᱲᱮ ᱫᱚ ᱱᱚᱝᱠᱟ ᱫᱚ, ᱟᱹᱵᱤᱱ ᱡᱟᱦᱟᱸᱵᱤᱱ ᱠᱩᱞᱤ ᱠᱮᱫᱤᱧᱟ᱾ ᱞᱟᱜᱽᱲᱮ ᱮᱱᱮᱡ ᱫᱚ ᱯᱟᱹᱦᱤᱞ ᱫᱚ, ᱢᱟᱱᱮ ᱡᱟᱦᱟᱸᱭ ᱦᱤᱥᱟᱹᱵ ᱛᱟᱦᱮᱸ ᱞᱮᱱᱟ ᱞᱟᱦᱟ ᱛᱮ ᱠᱚ ᱞᱟᱹᱭᱟ ᱡᱮ ᱠᱟᱹᱢᱤ ᱞᱟᱸᱜᱟ ᱦᱚᱲ ᱦᱩᱸ ᱞᱟᱜᱽᱲᱮ ᱠᱚ ᱮᱱᱮᱡ ᱠᱟᱛᱮᱜ ᱱᱤᱛᱚᱜ ᱫᱚ ᱱᱟᱦᱟᱜ ᱡᱚᱛᱚ ᱜᱤᱫᱽᱨᱟᱹ ᱠᱚ ᱟᱵᱚ ᱡᱚᱛᱚ ᱥᱟᱱᱟᱢ ᱠᱚ ᱜᱮ ᱜᱤᱫᱽᱨᱟᱹ ᱟᱹᱵᱤᱱ ᱦᱚᱸ ᱟᱞᱤᱧ ᱦᱚᱸ ᱡᱚᱛᱚ ᱦᱚᱲ ᱜᱮ ᱢᱳᱵᱟᱭᱤᱞ ᱨᱮ ᱵᱚᱱ ᱰᱩᱵᱩᱡ ᱟᱠᱟᱱᱟ᱾ ᱛᱚ ᱢᱳᱵᱟᱭᱤᱞ ᱨᱮ ᱢᱟᱱᱮ ᱡᱟᱦᱟᱸ ᱞᱮᱠᱟ ᱰᱩᱵᱩᱡ ᱟᱠᱟᱱᱟ ᱵᱚᱱ ᱱᱚᱣᱟ ᱦᱚᱸ ᱡᱩᱠᱛᱤ ᱢᱤᱫᱴᱮᱱ ᱠᱟᱹᱢᱤ ᱞᱮᱠᱟᱱ ᱡᱤᱱᱤᱥ ᱠᱟᱱ ᱜᱮᱭᱟ ᱢᱳᱵᱟᱭᱤᱞ ᱦᱚᱸ ᱫᱚᱨ ᱫᱚᱨᱠᱟᱨᱚᱜ ᱜᱮᱭᱟ, ᱟᱫᱚ ᱥᱟᱶ ᱛᱮ ᱮᱢᱚᱱ ᱰᱩᱵᱩᱡ ᱩᱪᱤᱛ ᱫᱚ ᱵᱟᱝ ᱠᱟᱱᱟ ᱡᱟᱦᱟᱸ ᱫᱚ ᱟᱵᱚ ᱫᱚ ᱵᱚᱱ ᱰᱩᱵᱩᱡ ᱩᱛᱟᱹᱨᱚᱜ ᱢᱟ ᱥᱮᱵᱚᱱ ᱢᱟᱱᱮ ᱡᱟᱦᱟᱸ ᱫᱚ ᱦᱟᱸᱜ ᱵᱟᱠᱚ ᱞᱟᱹᱭᱟ, ᱦᱟᱱᱮ ᱵᱟᱢ ᱫᱟᱲᱮᱭᱟᱜᱼᱟ ᱯᱟᱭᱨᱟᱜ, ᱩᱱᱟᱹᱜ ᱫᱟᱜ ᱨᱮ ᱟᱞᱚᱢ ᱪᱟᱞᱟᱜᱼᱟ ᱡᱟᱦᱟᱸ ᱫᱚ ᱟᱢ ᱵᱷᱩᱲ- ᱵᱷᱩᱲᱟᱹ ᱠᱟᱛᱮᱜ ᱜᱩᱡᱩᱜ ᱢᱟᱢ, ᱱᱚᱝᱠᱟᱱ ᱠᱟᱛᱷᱟ᱾ ᱟᱵᱚ ᱫᱚ ᱢᱤᱫ ᱠᱟᱛᱷᱟ ᱛᱮᱫᱚ ᱦᱮᱸ ᱱᱚᱣᱟ ᱫᱚ ᱯᱩᱨᱟᱹ ᱵᱚᱱ ᱰᱩᱵᱩᱡ ᱩᱛᱟᱹᱨ ᱠᱟᱱᱟ ᱟᱨ ᱵᱚᱱ ᱵᱷᱩᱲ-ᱵᱷᱩᱲᱟᱹᱜ ᱠᱟᱱᱟ ᱡᱟᱦᱟᱸ ᱫᱚ ᱩᱱᱟᱹᱜ ᱫᱷᱟᱹᱨᱤᱡ ᱵᱚᱱ ᱰᱩᱵᱩᱡ ᱟᱠᱟᱱᱟ᱾ ᱟᱫᱚ ᱥᱟᱶ ᱛᱮ ᱚᱱᱟ ᱡᱟᱦᱟᱸ ᱟᱹᱨᱤᱪᱟᱹᱞᱤ ᱠᱚ ᱡᱮ ᱤᱭᱟᱹ ᱠᱟᱹᱢᱤ ᱠᱟᱹᱢᱤ ᱞᱟᱸᱜᱟ ᱞᱟᱜᱽᱲᱮ ᱠᱚ ᱮᱱᱮᱡ ᱛᱟᱦᱮᱜ ᱥᱟᱶ ᱛᱮ ᱡᱟᱦᱟᱸ ᱠᱟᱛᱷᱟ-ᱵᱟᱨᱛᱟ ᱨᱮ ᱛᱟᱦᱮᱸ ᱞᱮᱱᱟ ᱡᱟᱦᱟᱸ ᱫᱚ ᱦᱟᱲᱟᱢ-ᱯᱷᱟᱨᱟᱢ ᱠᱚᱣᱟᱜ ᱡᱮ ᱞᱟᱜᱽᱲᱮ ᱮᱱᱮᱡ ᱟᱸᱡᱚᱢ ᱥᱮ ᱞᱟᱜᱽᱲᱮ ᱮᱱᱮᱡ ᱨᱩ ᱥᱮᱨᱮᱧ ᱟᱸᱡᱚᱢ ᱛᱮ ᱡᱟᱦᱟᱸ ᱫᱚ ᱫᱮᱵ-ᱫᱮᱵ ᱫᱮᱵᱟᱞᱳ ᱪᱮᱛᱟᱱ ᱠᱷᱚᱱᱟ ᱛᱚᱲᱮ ᱥᱩᱛᱟᱹᱢ ᱛᱮᱠᱚ ᱟᱬᱜᱚ ᱠᱟᱛᱮᱫ ᱠᱚ ᱦᱤᱡᱩᱜ ᱛᱟᱦᱮᱸᱜ ᱠᱚ ᱮᱱᱮᱡ ᱞᱟᱹᱜᱤᱫ᱾ ᱦᱚᱸᱜᱼ ᱱᱚᱣᱟ ᱠᱚ ᱡᱤᱱᱤᱥ ᱟᱫᱚ ᱟᱫᱚ ᱱᱟᱦᱟᱜ ᱫᱚ ᱱᱤᱛᱚᱜ ᱫᱚ ᱛᱚᱲᱮ ᱥᱩᱛᱟᱹᱢ ᱫᱚ ᱛᱚ ᱟᱹᱰᱤ ᱥᱟᱺᱜᱤᱧ ᱨᱮᱭᱟᱜ ᱠᱟᱛᱷᱟ ᱱᱤᱛᱳ ᱫᱚ ᱱᱚᱣᱟ ᱞᱟᱜᱽᱲᱮ ᱮᱱᱮᱡ ᱥᱩᱫᱷᱟ ᱵᱟᱝ ᱦᱩᱭᱩᱜ ᱠᱟᱱᱟ ᱡᱟᱦᱟᱸ ᱛᱤᱥ ᱠᱚ ᱨᱮ ᱢᱤᱫᱟᱝ ᱵᱟᱨᱭᱟ ᱡᱩᱫᱤᱭᱳ ᱦᱮᱸ ᱞᱟᱜᱽᱲᱮ ᱫᱚ ᱠᱟᱹᱴᱤᱡ ᱠᱟᱹᱴᱤᱡ ᱠᱚ ᱡᱟᱦᱟᱸ ᱛᱤᱥ ᱠᱚ ᱨᱮ ᱡᱟᱦᱟᱱᱟᱜ ᱠᱤᱪᱷᱩ ᱨᱮ ᱞᱟᱜᱽᱲᱮ ᱠᱟᱹᱴᱤᱡ ᱠᱚ ᱨᱩᱣᱟᱹᱜ ᱠᱷᱟᱱ ᱦᱩᱭ ᱱᱟ ᱠᱟᱹᱴᱤᱡ ᱚᱱᱠᱟᱱᱟᱜ, ᱵᱟᱠᱷᱟᱱ ᱫᱚ ᱚᱱᱠᱟᱱᱟᱜ ᱤᱭᱟᱹ ᱠᱚ ᱨᱮ ᱫᱚ ᱵᱟᱹᱱᱩᱜᱼᱟ ᱚᱱᱟ ᱨᱮ ᱜᱮ ᱫᱚ ᱟᱫᱚ ᱪᱟᱵᱟ ᱩᱛᱟᱨ ᱟᱠᱟᱱ ᱞᱮᱠᱟ ᱪᱮᱫ ᱵᱤᱱ ᱞᱟᱹᱭᱟ ᱵᱤᱱ ᱱᱚᱣᱟ ᱠᱚ ᱟᱯᱮ ᱥᱮ ᱪᱮᱫ ᱞᱮᱠᱟ ᱦᱮᱱᱟᱜᱼᱟ?
ᱦᱳᱭ ᱜᱚᱝᱠᱮ ᱟᱫᱚ ᱦᱟᱸᱜ ᱟᱵᱤᱱᱟᱜ ᱫᱤᱥ ᱦᱩᱫᱤᱥ ᱡᱟᱦᱟᱸ ᱞᱮᱠᱟ ᱛᱤᱱᱟᱹᱜ ᱵᱤᱱ ᱵᱟᱲᱟᱭᱟ ᱩᱱᱟᱹᱜ ᱜᱮ ᱵᱤᱱ ᱞᱟᱹᱭ ᱠᱮᱜᱼᱟ, ᱞᱟᱜᱽᱲᱮ ᱮᱱᱮᱡ ᱫᱚ ᱯᱟᱹᱦᱤᱞ ᱫᱚ ᱟᱹᱰᱤ ᱠᱟᱡᱟᱠ ᱜᱮ ᱪᱟᱞᱟᱜ ᱠᱟᱱ ᱛᱟᱦᱮᱸᱫ, ᱟᱨ ᱱᱟᱯᱟᱭ ᱜᱮ ᱪᱟᱞᱟᱜ ᱠᱟᱱ ᱛᱟᱦᱮᱸᱫ᱾ ᱟᱵᱚ ᱨᱮᱱ ᱦᱟᱯᱲᱟᱢ ᱠᱚ ᱦᱚᱸ ᱠᱚ ᱚᱱᱟ ᱟᱵᱚ ᱨᱮᱱ ᱦᱟᱯᱲᱟᱢ ᱠᱚ ᱟᱵᱚ ᱠᱚ ᱥᱮᱬᱟ ᱦᱚᱴᱚᱣᱟ ᱵᱚᱱ ᱛᱟᱦᱮᱸᱫ ᱜᱮ ᱞᱟᱜᱽᱲᱮ ᱮᱱᱮᱡ ᱱᱚᱣᱟ ᱡᱟᱦᱟᱸᱼᱼ ᱠᱟᱹᱢᱤ ᱱᱟᱞᱟ ᱠᱟᱛᱮᱫ ᱵᱚᱱ ᱥᱟᱨᱟ ᱫᱤᱱ ᱵᱚᱱ ᱠᱟᱹᱢᱤᱭᱟ ᱵᱟᱹᱫᱽ ᱨᱮ ᱵᱟᱹᱭᱦᱟᱹᱲ ᱨᱮ ᱟᱨ ᱥᱤᱸᱜᱟᱹᱲ ᱵᱮᱲᱟ ᱞᱟᱸᱜᱟ ᱯᱷᱟᱨᱪᱟ ᱞᱟᱹᱜᱤᱫ ᱜᱮ ᱞᱟᱸᱜᱟ ᱞᱟᱹᱜᱤᱫ ᱜᱮ ᱞᱟᱜᱽᱲᱮ ᱮᱱᱮᱡ ᱫᱚ ᱦᱮᱡ ᱠᱟᱱᱟ᱾ ᱚᱱᱟ ᱠᱷᱚᱱ ᱜᱮ ᱦᱮᱡ ᱟᱠᱟᱱᱟ ᱦᱟᱸᱜ ᱟᱫᱚ ᱟᱹᱞᱤᱧ ᱦᱚᱞᱤᱧ ᱞᱟᱹᱭᱟ ᱱᱚᱣᱟ ᱞᱟᱜᱽᱬᱮ ᱮᱱᱮᱡ ᱮᱱᱮᱡ ᱫᱚ ᱟᱵᱚ ᱯᱟᱹᱦᱤᱞ ᱦᱟᱯᱲᱟᱢ ᱠᱚ ᱟᱵᱚ ᱨᱮᱱ ᱡᱟᱦᱟᱸ ᱞᱮᱠᱟᱼᱼ ᱠᱚ ᱮᱛᱚᱦᱚᱵ ᱦᱚᱴᱚ ᱠᱟᱜᱼᱟ ᱟᱵᱚ ᱦᱚᱸ ᱡᱩᱫᱤ ᱚᱱᱠᱟ ᱜᱮ ᱵᱚᱱ ᱥᱤᱸᱜᱟᱹᱲ ᱵᱮᱲᱟ ᱵᱚᱱ ᱮᱱᱮᱡ ᱫᱟᱲᱮᱭᱟᱜ ᱠᱷᱟᱱ ᱢᱟ ᱟᱨᱚ ᱱᱟᱯᱟᱭ ᱠᱟᱛᱷᱟ ᱠᱟᱱ ᱜᱮᱭᱟ ᱟᱵᱚᱣᱟᱜ ᱥᱟᱶᱛᱟ ᱨᱮᱱᱟᱜ ᱮᱱᱮᱡᱼᱼ ᱠᱟᱱ ᱜᱮᱭᱟ ᱱᱚᱣᱟ ᱫᱚ ᱟᱠᱚ ᱢᱤᱫᱴᱟᱝ ᱠᱚ ᱞᱟᱹᱭᱟ ᱥᱟᱶᱛᱟ ᱨᱮᱱᱟᱜ ᱮᱱᱮᱡ ᱫᱚ ᱟᱨᱚ ᱢᱤᱫᱴᱟᱝ ᱥᱚᱢᱯᱚᱛᱛᱤ ᱠᱟᱱ ᱛᱟᱵᱚᱱᱟ ᱥᱮ ᱢᱤᱫᱴᱟᱝ ᱟᱵᱚᱣᱟᱜ ᱱᱚᱣᱟ ᱥᱚᱢᱯᱚᱛᱛᱤ ᱦᱚᱸ ᱠᱟᱱ ᱛᱟᱵᱚᱱᱟ ᱥᱮᱪᱮᱫ ᱦᱚᱸ ᱵᱚᱱ ᱧᱟᱢ ᱫᱟᱲᱮᱭᱟᱜᱼᱟ ᱱᱚᱜᱼᱚᱭ ᱡᱮ ᱟᱵᱚ ᱱᱚᱸᱰᱮ ᱵᱚᱱ ᱥᱮᱨᱮᱧ ᱟᱵᱚᱱ ᱟᱨᱚ ᱵᱚᱱ ᱨᱩᱭ ᱟᱵᱚᱱ ᱮᱱᱮᱡ ᱟᱵᱚᱱ ᱨᱟᱹᱥᱠᱟᱹᱭ ᱟᱵᱚᱱ ᱱᱚᱰᱮ ᱦᱚᱸ ᱟᱨᱚ ᱵᱚᱱ ᱞᱟᱹᱭ ᱫᱟᱲᱮᱭᱟᱜᱼᱟ ᱥᱮᱨᱮᱧᱟ ᱩᱱᱤ ᱦᱚᱸ ᱪᱮᱫ ᱪᱮᱫ ᱩᱭᱦᱟᱹᱨ ᱠᱟᱛᱮ ᱮ ᱥᱮᱨᱮᱧ ᱮᱫᱼᱟ ᱥᱮ ᱚᱠᱟ ᱞᱮᱠᱟᱱᱟᱜ ᱱᱟᱜᱟᱢ ᱠᱟᱛᱷᱟ ᱠᱚ ᱩᱭᱦᱟᱹᱨ ᱠᱟᱛᱮ ᱮ ᱥᱮᱨᱮᱧᱟ ᱚᱸᱰᱮ ᱚᱞ ᱛᱟᱦᱮᱱᱟ ᱱᱚᱜᱼᱚ ᱱᱚᱝᱠᱟ ᱠᱟᱛᱷᱟ ᱨᱮᱱᱟᱜ ᱥᱮᱨᱮᱧ ᱟᱠᱚ ᱦᱟᱸᱜ ᱚᱸᱰᱮ ᱵᱚᱱ ᱧᱮᱞᱟ ᱢᱤᱼᱢᱤᱫ ᱱᱟᱜᱟᱢ ᱠᱟᱛᱷᱟ ᱦᱚᱸ ᱠᱚ ᱥᱮᱨᱮᱧ ᱜᱮᱭᱟ ᱱᱚᱜᱼᱚᱭ ᱱᱚᱝᱠᱟ ᱪᱟᱹᱭ ᱪᱟᱢᱯᱟ ᱵᱟᱫᱚᱞᱤ ᱠᱚᱭᱰᱟᱼᱼ ᱜᱟᱲ ᱫᱚ ᱵᱤᱞᱤ ᱵᱤᱪᱷᱤ ᱫᱟᱭᱟ ᱜᱮ ᱜᱟᱲ ᱵᱚᱱ ᱵᱟᱹᱜᱤᱭᱟᱜ ᱠᱟᱱ ᱱᱚᱜᱼᱚ ᱱᱚᱝᱠᱟ ᱢᱤᱫᱴᱟᱝᱼᱼ ᱥᱮᱨᱮᱧ ᱦᱚᱸ ᱟᱸᱡᱚᱢ ᱦᱮᱡ ᱠᱟᱱ ᱜᱮᱭᱟ ᱞᱟᱜᱽᱲᱮ ᱥᱮᱨᱮᱧ ᱠᱟᱱ ᱜᱮᱭᱟ ᱦᱟᱸᱜ᱾
ᱦᱩᱸ᱾
ᱱᱚᱸᱰᱮ ᱱᱚᱣᱟ ᱛᱟᱦᱚᱞᱮ ᱱᱚᱜᱼᱚ ᱱᱚᱰᱮ ᱠᱟᱛᱷᱟ ᱵᱚᱱ ᱞᱟᱹᱭ ᱫᱟᱲᱮᱭᱟᱜ ᱠᱟᱱᱟ ᱪᱟᱹᱭ ᱪᱟᱢᱯᱟ ᱜᱟᱲ ᱛᱟᱦᱞᱮ ᱟᱵᱚ ᱦᱟᱸᱜᱼᱼ ᱛᱤᱱᱟᱹᱜ ᱢᱟᱨᱮ ᱨᱮᱱ ᱡᱩᱜᱽ ᱨᱮᱱ ᱦᱚᱲ ᱠᱟᱱ ᱜᱮᱭᱟᱵᱚᱱ ᱪᱚ ᱦᱟᱸᱜ᱾ ᱮᱛᱚᱦᱚᱵ ᱡᱩᱜᱽ ᱨᱮᱱ ᱠᱟᱱ ᱜᱮᱭ ᱛᱟᱞᱦᱮ ᱱᱚᱜᱼᱚᱭ ᱟᱠᱟ ᱠᱚᱨᱮ ᱪᱚ ᱚᱱᱟ ᱜᱟᱲ ᱠᱚᱦᱚᱸ ᱢᱮᱱᱟᱜ ᱟᱠᱟᱫ ᱛᱟᱵᱚᱱ ᱜᱮᱭᱟ᱾ ᱱᱚᱜᱼᱚ ᱱᱚᱝᱠᱟᱱᱟᱜ ᱥᱮᱨᱮᱧ ᱠᱚ ᱦᱚᱸ ᱟᱸᱡᱚᱢ ᱦᱩᱭ ᱠᱟᱱᱟ ᱟᱫᱚ ᱩᱱ ᱠᱷᱚᱱ ᱜᱮ ᱡᱟᱦᱟᱸᱭ ᱠᱚ ᱥᱮᱨᱮᱧᱟ ᱦᱟᱯᱲᱟᱢ ᱠᱚ ᱠᱚ ᱟᱫᱚ ᱚᱱᱮ ᱡᱮ ᱢᱤᱫᱴᱟᱝ ᱦᱚ-ᱚᱱᱟ ᱥᱮᱨᱮᱧ ᱠᱚ ᱟᱸᱡᱚᱢ ᱟᱠᱟᱱ ᱜᱮᱭᱟ ᱟᱫᱚ ᱢᱚᱱᱮ ᱦᱩᱭᱩᱜ ᱠᱟᱱᱟ ᱛᱟᱦᱚᱞᱮᱼᱼ ᱟᱵᱚᱣᱟᱜ ᱜᱟᱲ ᱫᱚ ᱚᱠᱟ ᱠᱚᱨᱮ ᱪᱚ ᱛᱟᱦᱮᱸ ᱠᱟᱱ ᱜᱮᱭᱟ ᱦᱟᱸᱜ᱾ ᱛᱟᱦᱚᱞᱮ ᱟᱵᱚᱨᱮᱱ ᱫᱚ ᱚᱠᱟ ᱠᱚᱨᱮ ᱪᱚ ᱟᱨᱦᱚᱸ ᱢᱮᱱᱟᱜ ᱠᱟᱫ ᱠᱚᱜᱮᱭᱟ ᱦᱚᱜᱼᱚ ᱱᱚᱝᱠᱟᱱᱟᱜ ᱠᱟᱛᱷᱟ ᱩᱭᱦᱟᱹᱨ ᱦᱩᱭᱩᱜᱼᱟ᱾ ᱟᱫᱚ ᱱᱤᱛᱚᱜ ᱵᱚᱱ ᱧᱮᱞᱮᱜ-ᱟ, ᱟᱵᱚ ᱵᱚᱱ ᱧᱮᱞᱟ ᱡᱮ ᱞᱟᱝᱜᱲᱮ ᱮᱱᱮᱡ ᱞᱟᱝᱜᱲᱮ ᱮᱱᱮᱡᱼᱼ ᱫᱚ ᱱᱤᱛᱚᱜ ᱡᱟᱦᱟᱸ ᱵᱮᱱᱞᱟᱹᱭ ᱠᱮᱜ-ᱟ, ᱚᱱᱮ ᱛᱚᱲᱮ ᱥᱩᱛᱟᱹᱢ ᱛᱮ ᱵᱚᱸᱜᱟ ᱵᱩᱨᱩ ᱠᱚ ᱦᱤᱡᱩᱜ ᱠᱟᱱ ᱛᱟᱦᱮᱸᱫ ᱚᱱᱟ ᱫᱚ ᱴᱷᱤᱠ ᱥᱟᱨᱤ ᱜᱮ ᱠᱟᱱ ᱛᱟᱦᱮᱸᱜ ᱡᱮᱼᱼ ᱛᱚᱲᱮ ᱥᱩᱛᱟᱹᱢ ᱛᱮ ᱦᱚᱸ ᱵᱚᱸᱜᱟ ᱵᱩᱨᱩ ᱠᱚ ᱦᱤᱡᱩᱜ ᱠᱟᱱ ᱛᱟᱦᱮᱸᱫ, ᱟᱫᱚ ᱟᱵᱣᱟᱜ ᱢᱤᱫᱴᱟᱱ ᱫᱷᱚᱨᱚᱢ ᱟᱠᱷᱲᱟ ᱛᱟᱦᱮᱸ ᱠᱟᱱ ᱛᱟᱵᱚᱱᱟ ᱞᱟᱜᱽᱲᱮ ᱮᱱᱮᱡ ᱨᱮᱱᱟᱜ ᱢᱤᱫᱟᱝ ᱫᱷᱚᱨᱚᱢ ᱟᱠᱷᱲᱟ᱾ ᱚᱸᱰᱮ ᱜᱮᱵᱚᱱ ᱮᱱᱮᱡ ᱛᱟᱦᱮᱸ ᱚᱸᱰᱮ ᱫᱚᱵᱚᱱ ᱪᱮᱫ ᱟᱛᱳ ᱨᱮ ᱢᱚᱬᱮ ᱦᱚᱲ᱾ ᱚᱱᱮ ᱢᱟᱺᱡᱷᱤ ᱢᱟᱯᱟᱡᱷᱤ ᱠᱚ ᱛᱟᱦᱮᱸ ᱠᱚᱜ ᱛᱟᱵᱚᱱᱟ ᱩᱱᱠᱩ ᱟᱛᱮᱜᱮ ᱟᱵᱚ ᱚᱸᱰᱮ ᱵᱚᱱᱼᱼ ᱜᱳᱴᱟᱭ ᱤᱱᱟᱹ ᱦᱤᱞᱳᱜ ᱟᱵᱚ ᱫᱚᱵᱚᱱ ᱮᱱᱮᱡᱼᱟ ᱦᱟᱸᱜ ᱟᱫᱚ ᱚᱱᱮ ᱡᱮᱵᱚᱱ ᱮᱱᱮᱡ ᱫᱚ ᱦᱟᱸᱜᱼᱼ ᱚᱱᱟ ᱮᱱᱮᱡ ᱞᱟᱹᱜᱤᱫ ᱛᱮᱵᱚᱱ ᱵᱟᱪᱷᱟᱣ ᱵᱟᱪᱱᱟᱣ ᱠᱮᱫ ᱠᱤᱱᱟ ᱵᱟᱨᱭᱟ ᱠᱚᱲᱟ ᱜᱤᱫᱽᱨᱟᱹ ᱟᱨᱼᱼ ᱠᱩᱲᱤ ᱜᱤᱫᱽᱨᱟᱹ ᱰᱟᱹᱜᱣᱟᱹ ᱠᱚᱲᱟ ᱜᱤᱫᱽᱨᱟᱹ ᱟᱫᱚ ᱚᱸᱰᱮ ᱠᱚᱸ ᱜᱮᱡ ᱜᱩᱨᱤᱡᱟᱠᱚ, ᱟᱫᱚ ᱜᱮᱡ ᱜᱩᱨᱤᱡᱼᱼ ᱠᱟᱛᱮ ᱚᱸᱰᱮ ᱟᱫᱚ ᱦᱟᱸᱜ ᱟᱵᱚᱣᱟᱜᱼᱼ ᱫᱷᱚᱨᱚᱢ ᱥᱟᱯᱟᱵ ᱠᱚ ᱡᱟᱦᱟᱸ ᱵᱚᱱ ᱤᱫᱤ ᱠᱟᱱ ᱫᱚ ᱴᱟᱢᱟᱠ ᱛᱩᱢᱫᱟ ᱚᱱᱠᱟ ᱠᱟᱛᱮᱫ ᱟᱫᱚᱼᱼ ᱚᱸᱰᱮ ᱵᱚᱱ ᱞᱟᱜᱽᱲᱮ ᱵᱚᱱ ᱮᱱᱮᱡᱼᱟ ᱦᱟᱜ ᱚᱱᱟ ᱡᱮ ᱞᱟᱜᱽᱬᱮ ᱵᱚᱱ ᱮᱱᱮᱡ ᱫᱚ ᱚᱸᱰᱮ ᱫᱚ ᱟᱵᱚ ᱫᱚ ᱡᱷᱚᱛᱚ ᱦᱚᱲ ᱜᱮᱵᱚᱱ ᱛᱟᱦᱮᱱ ᱠᱟᱱᱟ᱾ ᱡᱷᱚᱛᱚ ᱦᱚᱲ ᱛᱟᱞᱟᱨᱮ ᱟᱵᱚ ᱮᱱᱮᱡ ᱥᱮᱨᱮᱧ ᱨᱟᱹᱥᱠᱟᱹᱭᱟᱵᱚᱱ ᱨᱟᱹᱥᱠᱟᱹ ᱛᱟᱞᱟ ᱛᱮᱜᱮ ᱟᱵᱚᱼᱼ ᱦᱚᱜᱼᱱᱟ ᱠᱟᱹᱢᱤ ᱠᱚᱫᱚ ᱠᱟᱹᱢᱤ ᱨᱮᱱᱟᱜ ᱠᱟᱛᱷᱟ ᱠᱚᱦᱚᱸ ᱟᱫᱚ ᱵᱚᱱᱼᱼ ᱡᱟᱦᱟᱸ ᱥᱟᱨᱟᱫᱤᱱ ᱡᱟᱦᱟᱸ ᱵᱚᱱ ᱠᱟᱹᱢᱤᱭᱟ ᱟᱫᱚ ᱚᱱᱟ ᱠᱟᱹᱢᱤ ᱠᱚᱫᱚ ᱵᱚᱱ ᱦᱤᱲᱤᱧᱟ ᱦᱚᱜᱼᱚ ᱱᱚᱝᱠᱟ ᱠᱟᱛᱮᱫ ᱟᱵᱚᱣᱟᱜᱼᱼ ᱞᱟᱦᱟ ᱛᱮᱫᱚ ᱟᱵᱚ ᱦᱚᱸᱚᱭ ᱪᱮᱫ ᱵᱚᱱ ᱞᱟᱦᱟ ᱛᱮᱫᱚ ᱥᱟᱸᱜᱤᱧ ᱧᱮᱞᱮᱞᱚᱢ ᱵᱟᱝᱼᱼ ᱛᱟᱦᱮᱸ ᱠᱟᱱᱟ ᱛᱟᱨᱯᱚᱨᱮ ᱦᱚᱜ-ᱚᱭ ᱥᱟᱜᱤᱧ ᱥᱟᱜᱤᱧᱼᱼ ᱨᱚᱯᱚᱲ ᱵᱟᱝ ᱛᱟᱦᱮᱸ ᱠᱟᱱ ᱛᱟᱨᱯᱚᱨ ᱟᱵᱚ ᱚᱲᱟᱜ ᱚᱲᱟᱜ ᱠᱚᱸᱲ ᱨᱮ ᱡᱟᱦᱟᱸ ᱫᱩᱲᱩᱵ ᱠᱟᱛᱮᱜ ᱵᱚᱱ ᱧᱮᱞᱟ ᱚᱱᱟ ᱧᱮᱞᱮᱞᱚᱢ ᱦᱚᱸ ᱵᱟᱝ ᱛᱟᱦᱮᱸ ᱠᱟᱱ ᱛᱟᱸᱮᱫ ᱦᱚᱜᱼᱱᱚᱝᱠᱟ ᱠᱟᱛᱮᱫᱼᱼ ᱛᱮᱜᱮ ᱟᱵᱚᱣᱟᱜ ᱫᱩᱠ ᱥᱩᱠ ᱨᱟᱹᱥᱠᱟᱹ ᱫᱚ ᱦᱟᱜ-ᱱᱚᱝᱠᱟ ᱞᱟᱜᱽᱲᱮ ᱮᱱᱮᱡ ᱛᱟᱞᱟ ᱛᱮᱠᱚᱼᱼ ᱦᱟᱯᱟᱴᱤᱧ ᱡᱚᱝ ᱠᱟᱱ ᱛᱟᱦᱮᱸᱫ ᱦᱩᱰᱤᱧ ᱠᱷᱚᱱ ᱢᱟᱨᱟᱝ ᱫᱷᱟᱹᱨᱤᱡ᱾ ᱡᱷᱚᱛᱚ ᱨᱚᱠᱚᱢ ᱦᱚᱲ ᱜᱮ ᱟᱠᱚ ᱞᱟᱜᱽᱲᱮ ᱮᱱᱮᱡ ᱠᱚ ᱦᱟᱯᱟᱴᱷᱧ ᱡᱚᱝ ᱠᱟᱱ ᱛᱟᱦᱮᱸᱫ ᱟᱹᱰᱤ ᱨᱟᱹᱥᱠᱟᱹ ᱥᱟᱞᱟᱜ ᱜᱮ᱾ ᱟᱫᱚ ᱚᱱᱟ ᱚᱸᱰᱮ ᱦᱚᱸ ᱚᱸᱰᱮ ᱠᱷᱚᱱ ᱦᱚᱸ ᱢᱮᱫᱴᱟᱝ ᱥᱤᱠᱷᱱᱟᱹᱛ ᱠᱚ ᱧᱟᱢᱮᱜᱼᱟ ᱡᱮ ᱩᱱᱤ ᱜᱤᱫᱽᱨᱟᱹ ᱨᱟᱹ ᱟᱡᱟᱜ ᱵᱟᱵᱚᱱ ᱞᱟᱹᱭᱟ ᱦᱮᱛᱳᱜ ᱡᱟᱦᱟᱸ ᱥᱤ ᱱᱟᱹᱛ ᱚᱱᱮ ᱥᱤᱠᱷᱱᱟᱹᱛ ᱦᱚᱪᱚᱭᱮ ᱠᱟᱱᱟ ᱢᱤᱫᱴᱟᱝ ᱥᱮᱨᱮᱧᱮ ᱞᱮᱭᱟ ᱢᱟ ᱵᱟᱹᱵᱩ ᱥᱮ ᱢᱟᱹᱭ ᱟᱢ ᱢᱤᱫᱴᱟᱝ ᱥᱮᱨᱮᱧ ᱛᱟᱵᱚᱱ ᱢᱮ᱾ ᱚᱠᱟ ᱞᱮᱠᱟᱢ ᱞᱟᱹᱭ ᱫᱟᱲᱮᱭᱟᱜᱼᱟ, ᱟᱫᱚ ᱵᱟᱭ ᱵᱟᱲᱟᱭ ᱨᱮᱦᱚᱸ ᱚᱱᱮᱼᱼ ᱟᱡ ᱮ ᱞᱟᱹᱭᱟ ᱢᱟ ᱤᱧ ᱥᱟᱞᱟᱜ ᱠᱟᱹᱴᱤᱡ ᱛᱮᱞᱟᱭ ᱤᱫᱤ ᱢᱮ ᱛᱮᱞᱟᱭ ᱢᱮ ᱱᱚᱜᱼ ᱱᱚᱝᱠᱟ ᱠᱟᱛᱷᱟ ᱞᱟᱹᱭᱟᱭ᱾ ᱛᱮᱞᱟᱭ ᱢᱮ ᱟᱫᱚ ᱦᱚᱸᱜᱼᱚᱭ ᱡᱮ ᱢᱤᱫᱴᱟᱝ ᱟᱭᱟᱜ ᱡᱟᱦᱟᱸ ᱨᱚᱲ ᱠᱚᱨᱮᱱᱟᱜ ᱚᱱᱠᱟ ᱥᱟᱦᱚᱥ ᱠᱚ ᱟᱹᱜᱩ ᱟᱭᱟ᱾ ᱢᱟ ᱟᱫᱚ ᱵᱟᱵᱚ ᱢᱟᱹᱭ ᱟᱢ ᱦᱚᱸ ᱱᱚᱶᱟᱼᱼ ᱮ ᱟᱵᱚᱣᱟᱜ ᱥᱮᱨᱮᱧ ᱥᱮᱨᱮᱧ ᱢᱮ, ᱟᱨ ᱢᱤᱫᱴᱟᱝ ᱵᱟᱹᱵᱩ ᱠᱷᱟᱱ ᱢᱟ ᱵᱟᱵᱩ ᱟᱢᱦᱚᱸ ᱠᱟᱹᱴᱤᱡ ᱴᱟᱢᱟᱠ ᱠᱚ ᱨᱩᱭ ᱛᱟᱵᱚᱱ ᱢᱮ᱾ ᱦᱚᱜᱼᱚᱭ ᱱᱚᱝᱠᱟ ᱢᱤᱫᱴᱟᱝ ᱥᱮᱪᱮᱫ ᱨᱮᱱᱟᱜ ᱠᱟᱛᱷᱟ ᱦᱤᱡᱩᱜ ᱠᱟᱱᱟ ᱱᱚᱜᱼᱚᱭ ᱢᱤᱫᱴᱟᱝ ᱥᱟᱶᱛᱟ ᱨᱮᱱᱟᱜ ᱡᱟᱦᱟᱸᱼᱼ ᱠᱟᱛᱷᱟ ᱦᱚᱜᱼᱚ ᱱᱚᱸᱰᱮ ᱠᱷᱚᱱ ᱮᱛᱚᱦᱚᱵ ᱠᱟᱛᱷᱟ ᱦᱚᱜᱼᱚ ᱚᱝᱠᱟ ᱠᱟᱛᱮᱫ ᱯᱟᱥᱱᱟᱣ ᱪᱟᱞᱟᱜ ᱠᱟᱱ ᱛᱟᱦᱮᱸᱫ ᱟᱹᱞᱤᱧ ᱞᱤᱧ ᱢᱚᱱᱮᱭᱟ᱾
ᱦᱮᱸ ᱟᱫᱚ ᱟᱵᱤᱱ ᱡᱟᱦᱟᱸ ᱵᱤᱱ ᱞᱟᱹᱭ ᱟᱠᱟᱫᱟ ᱱᱚᱣᱟ ᱢᱟ ᱵᱟᱹᱲᱤᱡ ᱫᱚ ᱵᱟᱵᱤᱱ ᱞᱟᱹᱭ ᱟᱠᱟᱜᱼᱟ᱾ ᱦᱮᱸ ᱱᱚᱣᱟ ᱢᱟ ᱴᱷᱤᱠ ᱠᱟᱛᱷᱟ ᱜᱮᱵᱤᱱ ᱞᱟᱹᱭ ᱠᱟᱜᱼᱟ, ᱵᱤᱱ ᱞᱟᱹᱭ ᱠᱮᱜᱼᱟ ᱡᱮᱼᱼ ᱡᱮ ᱱᱚᱜᱼᱚᱭ ᱥᱮᱪᱮᱫ ᱥᱮ ᱱᱚᱝᱠᱟᱱᱟᱜ ᱵᱟᱵᱩ ᱢᱟᱹᱭ ᱛᱟᱠᱚ ᱦᱚ ᱡᱟᱦᱟᱸᱞᱮᱠᱟᱼᱼ ᱱᱤᱛᱚᱜ ᱫᱚ ᱵᱟᱵᱩ ᱢᱟᱹᱭ ᱛᱟᱠᱚ ᱫᱚ ᱱᱤᱝᱠᱱᱟᱜ ᱡᱟᱭᱜᱟ ᱨᱮ ᱚ ᱟᱵᱚ ᱠᱚ ᱟᱵᱚ ᱠᱚᱜᱮ ᱮᱨᱯᱚᱨ ᱩᱱᱠᱩ ᱵᱟᱹᱵᱩ ᱢᱟᱹᱭ ᱠᱚ ᱛᱟᱵᱚ ᱠᱟᱱ ᱜᱮᱭᱟᱵᱚᱱ᱾ ᱱᱩᱠᱩ ᱟᱵᱚ ᱜᱮ ᱟᱵᱚ ᱜᱮ ᱱᱤᱛᱚᱜ ᱫᱚ ᱰᱤᱡᱮ ᱞᱟᱜᱽᱲᱮ ᱨᱮᱵᱚᱱ ᱵᱚᱞᱚᱜ ᱠᱟᱱᱟ ᱡᱟᱦᱟᱱᱟᱜ ᱵᱟᱯᱞᱟ ᱚᱲᱟᱜ ᱠᱚᱨᱮ᱾ ᱟᱪᱪᱷᱟ ᱰᱤᱡᱮ ᱢᱟ ᱰᱤᱡᱮ ᱡᱷᱚᱛᱚ ᱠᱤᱪᱷᱩ ᱜᱮ ᱰᱤᱡᱮ ᱦᱩᱭᱪᱚᱝ ᱰᱤᱡᱮ ᱢᱟ ᱵᱟᱝ ᱵᱟᱹᱲᱤᱡᱟ᱾ ᱠᱤᱱᱛᱩ ᱰᱤᱡᱮ ᱥᱟᱶᱛᱮ ᱦᱚᱼᱚᱱᱟ ᱡᱟᱦᱟᱸ ᱱᱚᱜᱼᱚᱭ ᱡᱮ ᱚᱱᱟ ᱰᱤᱡᱮ ᱜᱮᱼᱼ ᱠᱚ ᱮᱱᱮᱡᱼᱟ ᱟᱫᱚ ᱰᱤᱡᱮ ᱤᱭᱟᱹ ᱫᱚᱠᱚ ᱱᱚᱝᱠᱟ ᱠᱟᱜᱼᱟ ᱠᱤᱼᱼ ᱰᱤᱡᱮ ᱰᱤᱡᱮ ᱛᱟᱦᱮᱸ ᱦᱚᱪᱚᱱ ᱰᱤᱡᱮ ᱦᱚᱸᱵᱚᱱ ᱟᱵᱚ ᱵᱚᱱ ᱮ ᱡᱚᱛᱼᱼ ᱡᱚᱛᱚ ᱨᱚᱠᱚᱢ ᱜᱮ ᱫᱚᱨᱠᱟᱨ ᱛᱟᱵᱚᱱᱚ ᱯᱨᱚᱡᱩᱠᱛᱤ ᱡᱩᱜᱽ ᱨᱮᱵᱚᱱ ᱵᱚᱞᱚ ᱟᱠᱟᱱᱟ᱾ ᱰᱤᱡᱮ ᱦᱚᱸ ᱛᱟᱦᱮᱸ ᱦᱚᱪᱚᱝ ᱥᱟᱶᱛᱮ ᱱᱚᱜᱼᱚᱭ ᱡᱮᱢᱚᱱ ᱴᱟᱢᱟᱠ ᱛᱩᱢᱫᱟᱜ ᱥᱟᱵ ᱞᱮᱠᱷᱟᱱ ᱟᱫᱚ ᱮ ᱢᱟᱱᱮ ᱠᱚᱼᱼ ᱵᱟᱠᱚ ᱥᱚᱨᱩᱨᱟᱜᱼᱟ ᱡᱮ ᱟᱠᱷᱲᱟ ᱠᱷᱚᱱᱟᱜ ᱠᱚ ᱥᱚᱨᱩᱨᱟᱜᱼᱟ ᱫᱚ ᱵᱟᱠᱚ ᱮᱱᱮᱡ ᱞᱟᱹᱜᱤᱫ ᱫᱚᱼ ᱚᱱᱟ ᱠᱚ ᱡᱤᱥ ᱪᱮᱛᱟᱱ ᱨᱮ ᱠᱟᱹᱤᱡ ᱠᱷᱟᱨᱟᱯ ᱵᱩᱡᱷᱟᱹᱜᱼᱟ᱾ ᱡᱮᱼᱼ ᱦᱮᱸ ᱡᱚᱛᱚ ᱠᱤᱪᱷᱩ ᱜᱮ ᱛᱟᱦᱮᱸ ᱦᱚᱪᱚᱱ ᱡᱚᱠᱷᱚᱱ ᱟᱵᱚᱨᱮᱱ ᱠᱚᱲᱟ ᱠᱚᱼᱼ ᱡᱚᱠᱷᱚᱱ ᱡᱟᱦᱟᱱᱟᱜ ᱵᱟᱯᱞᱟ ᱠᱚᱨᱮ ᱡᱟᱦᱟᱱᱟᱜ ᱠᱚᱨᱮ ᱜᱮ ᱡᱚᱠᱷᱚᱱ ᱡᱟᱦᱟᱱᱟᱜ ᱠᱟᱹᱢᱤ ᱠᱚᱨᱮ ᱵᱷᱤ ᱨᱮᱠᱚ ᱛᱟᱦᱮᱱᱟ ᱩᱱᱫᱚ ᱴᱟᱢᱟᱠ ᱱᱟᱦᱟᱜ ᱵᱟᱠᱚᱼᱼ ᱡᱚᱴᱮᱫ ᱫᱟᱲᱮᱭᱟᱜᱼᱟ ᱩᱱ ᱫᱚ ᱦᱟᱱᱟ ᱠᱟᱹᱢᱤ ᱨᱮ ᱥᱮᱼᱼ ᱛᱟᱭᱚᱢ ᱨᱮ ᱥᱮ ᱚᱱᱠᱟᱱ ᱠᱤᱪᱷᱩ ᱠᱟᱹᱢᱤ ᱨᱮᱠᱚ ᱛᱟᱦᱮᱱᱟ ᱚᱠᱚᱭ ᱫᱚ ᱦᱟᱱᱟ ᱱᱟᱣᱟ ᱵᱚᱭᱚᱥᱠᱚ ᱦᱟᱱᱟᱼᱼ ᱡᱟᱶᱟᱭ ᱦᱟᱱᱟ ᱱᱟᱶᱟ ᱤᱭᱟ ᱨᱮ ᱥᱟᱥᱟᱝ ᱥᱩᱱᱩᱢ ᱨᱮ ᱦᱟᱱᱟ ᱨᱮ ᱵᱷᱤᱲ ᱨᱮᱠᱚ ᱛᱟᱦᱮᱱᱟ ᱛᱚ ᱩᱱ ᱥᱚᱢᱚᱭᱼᱼ ᱚᱠᱛᱚ ᱩᱱᱟᱹᱜ ᱜᱟᱱ ᱴᱟᱭᱤᱢ ᱵᱟᱠᱚ ᱮᱢᱚᱜ ᱟ ᱩᱱᱫᱚ ᱫᱚ ᱰᱤᱡᱮ ᱛᱮᱠᱚ ᱮᱱᱮᱡ ᱦᱟᱛᱟᱣᱟ ᱩᱱᱫᱚ ᱠᱩᱲᱤ, ᱠᱷᱚᱱᱼᱼ ᱦᱚᱭ ᱡᱚᱢ ᱠᱟᱛᱮ ᱠᱚ ᱵᱟᱠᱷ ᱠᱚ ᱫᱟᱹᱲ ᱜᱚᱫᱟ ᱚᱱᱟ ᱦᱚᱸ ᱴᱷᱤᱠ ᱜᱮᱭᱟ᱾ ᱡᱮ ᱮᱱᱮᱡ ᱛᱟᱲᱟ ᱤᱭᱟᱹ ᱮᱱᱮᱡ ᱛᱟᱲᱟ ᱠᱚ ᱟᱫᱚ ᱱᱮᱛᱟᱨ ᱫᱚ ᱱᱚᱝᱠᱟᱜ ᱠᱟᱱᱟ ᱡᱮ ᱮᱸᱼᱼ ᱥᱮ ᱡᱚᱢ ᱠᱮᱫᱟ ᱠᱚ ᱡᱩᱫᱤᱣᱚ ᱚᱱᱠᱟ ᱠᱟᱛᱮ ᱡᱩᱫᱤ ᱢᱤᱫᱴᱟᱝ ᱵᱟᱨᱭᱟ ᱡᱟᱦᱟᱸᱭ ᱠᱚᱜᱮ, ᱡᱟᱦᱟ ᱞᱮᱠᱟ ᱫᱟᱹᱫᱩ ᱛᱟᱠᱚ ᱡᱟᱦᱟᱸ ᱛᱤᱱᱟᱹᱜ ᱡᱟᱦᱟᱸ ᱞᱮᱠᱟ ᱵᱚᱭᱚᱥ ᱠᱚ ᱡᱩᱫᱤ ᱠᱚ ᱞᱟᱹᱭᱟ ᱡᱮ ᱢᱟ ᱛᱟᱦᱞᱮ ᱟᱫᱚ ᱱᱤᱛᱚᱜ ᱫᱚᱼᱼ ᱱᱚᱣᱟ ᱤᱭᱟᱹ ᱵᱚᱱ ᱤᱭᱟᱹᱭᱟ ᱪᱮᱫ ᱠᱚ ᱞᱟᱹᱭᱟ ᱱᱚᱣᱟ ᱱᱤᱛᱚᱜ ᱤᱭᱟᱹ ᱵᱚᱱ ᱨᱩᱭᱟ? ᱪᱮᱫ ᱠᱚ ᱞᱟᱹᱭᱟ ᱱᱚᱣᱟ ᱴᱟᱢᱟᱠ ᱵᱚ ᱨᱩᱭᱟ ᱫᱚ ᱩᱱ ᱫᱚ ᱱᱟᱜ ᱠᱷᱟᱱ ᱩᱱ ᱫᱚ ᱡᱚᱛᱚ ᱦᱚᱲ ᱢᱤᱫ ᱛᱤ ᱠᱚᱼᱼ ᱫ ᱫᱟᱲᱮᱭᱟᱜᱼᱟ ᱥᱮ ᱟᱫᱚ ᱠᱚ ᱥᱟᱦᱟ ᱥᱚᱨᱟᱜ ᱠᱟᱱᱟ᱾ ᱟᱫᱚ ᱩᱱ ᱫᱚ ᱟᱫᱚ ᱵᱟᱠᱚ ᱞᱟᱦᱟᱜ ᱠᱟᱱᱟ ᱟᱫᱚ ᱩᱱᱫᱚ ᱟᱫᱚ ᱥᱮ ᱟᱨᱚ ᱰᱤᱡᱮ ᱪᱟᱹᱞᱩ ᱟᱠᱚ ᱢᱮ ᱰᱤᱡᱮ ᱠᱷᱟᱱ ᱫᱚᱠᱚ ᱮᱱᱮᱡᱟ ᱟᱨ ᱵᱟᱠᱷᱟᱱ ᱫᱚᱠᱚ ᱮᱱᱮᱡᱟ, ᱚᱱᱟ ᱠᱚ ᱡᱤᱱᱤᱥ ᱪᱮᱛᱟᱱ ᱨᱮᱼᱼ ᱦᱮᱸ ᱠᱷᱟᱨᱟᱯ ᱵᱩᱡᱷᱟᱹᱜᱼᱟ ᱡᱮ ᱟᱵᱚ ᱥᱟᱱᱛᱟᱞᱤ ᱡᱤᱱᱤᱥ ᱫᱚ ᱵᱚᱱ ᱟᱫ ᱮᱫᱟ ᱟᱫᱚ ᱚᱱᱠᱟ ᱰᱤᱡᱮ ᱫᱚ ᱰᱤᱡᱮ ᱫᱚ ᱚᱠᱚᱭᱟᱜᱼᱼ ᱥᱟᱶᱛᱟ ᱨᱮᱱᱟᱜ ᱦᱚ ᱵᱟᱝ ᱠᱟᱱᱟ ᱟᱫᱚ ᱢᱤᱫᱴᱮᱱ ᱰᱤᱡᱮ ᱫᱚ ᱟᱫᱷᱩᱱᱤᱠ ᱠᱟᱱᱟᱼᱼ ᱦᱮᱸ ᱡᱩᱜᱽ ᱥᱟᱶᱛᱮ ᱱᱚᱣᱟ ᱫᱚ ᱦᱮᱡ ᱟᱠᱟᱱᱟ ᱟ ᱡᱩᱜᱽ ᱥᱟᱶᱛᱮ ᱟᱵᱚ ᱡᱩᱫᱤ ᱵᱚᱱ ᱵᱚᱫᱚᱞᱚᱜᱼᱟ ᱛ ᱟᱵᱚ ᱟᱵᱚ ᱛᱚ ᱦᱮᱸ ᱡᱩᱜᱽ ᱥᱟᱱᱛᱮ ᱵᱚᱫᱚᱞ ᱠᱚᱛᱮ ᱜᱮᱞᱮ ᱟᱨ ᱵᱟᱨᱭᱟ ᱡᱟᱜᱟ ᱠᱷᱚᱱ ᱯᱩᱱᱭᱟ ᱡᱟ ᱜᱟ ᱫᱚ ᱵᱟᱝ ᱦᱩᱭᱩᱜ ᱠᱟᱱᱟ ᱞᱟᱦᱟ ᱛᱮᱼᱼ ᱯᱟᱹᱦᱤᱞ ᱵᱟᱨᱭᱟ ᱡᱟᱸᱜᱟ ᱠᱟᱛᱮ ᱜᱮ ᱦᱚᱲ ᱠᱚ ᱡᱟᱱᱟᱢ ᱞᱮᱱᱟ ᱱᱤᱛᱳᱜ ᱦᱚ ᱵᱟᱨᱭᱟ ᱡᱟᱸᱜᱟ ᱜᱮ᱾ ᱛᱚ ᱚᱱᱠᱟ ᱠᱟᱛᱮ ᱛᱟᱲᱟᱢ ᱞᱮᱠᱷᱟᱱ ᱛᱚ ᱟᱨ ᱵᱟᱝ ᱦᱩᱭᱩᱜᱼᱟ ᱡᱚᱛᱚ ᱥᱟᱝ ᱜᱮ ᱢᱮᱥᱟᱞ ᱢᱤᱞᱟᱹ ᱥᱮ ᱛᱟᱦᱮᱱ ᱦᱳᱭᱳᱜ ᱛᱟᱵᱚᱱᱟ ᱥᱮ ᱪᱮᱫ?
ᱦᱳᱭ ᱦᱳᱭ ᱦᱳᱭ ᱟᱵᱚᱣᱟᱜ ᱫᱚ ᱦᱩᱭᱩᱜ ᱠᱟᱱᱟ ᱱᱚᱜᱼᱚᱭ ᱡᱩᱜᱽ ᱟᱹᱨᱩᱯᱷᱮᱨᱟᱣ ᱥᱟᱶᱛᱮ ᱡᱩᱜᱽ ᱨᱮᱱᱟᱜᱼᱼ ᱡᱟᱦᱟᱸ ᱡᱤᱱᱤᱥ ᱚᱱᱟ ᱫᱚ ᱩᱱᱠᱩᱣᱟᱜ ᱚᱱᱟ ᱡᱤᱱᱤᱥ ᱟᱵᱚ ᱥᱟᱶᱛᱟ ᱨᱮᱱᱟᱜ ᱡᱟᱦᱟᱸ ᱡᱤᱱᱤᱥ ᱛᱟᱦᱮᱸ ᱠᱟᱱᱟ᱾
ᱦᱩᱸ
ᱟᱵᱚ ᱥᱟᱵ ᱨᱟᱠᱟᱵ ᱦᱩᱭᱩᱜ ᱛᱟᱵᱚᱱᱟ ᱟᱵᱚ ᱡᱩᱫᱤ ᱵᱟᱵᱚᱱ ᱥᱟᱵ ᱨᱟᱠᱟᱵᱟᱼᱼ ᱦᱟᱯᱮᱱ ᱫᱤᱱ ᱦᱟᱸᱜ ᱧᱮᱞᱟᱵᱚᱱ ᱚᱱᱟ ᱫᱤᱱ ᱫᱤᱱ ᱛᱮ ᱱᱚᱜᱼᱚ ᱱᱚᱝᱠᱟ ᱱᱤᱛᱚᱜ ᱡᱩᱫᱤ ᱵᱟᱵᱚᱱ ᱮᱵᱷᱮᱱᱟ᱾ ᱛᱟᱭᱚᱢ ᱫᱟᱨᱟᱢ ᱩᱱᱠᱩ ᱦᱚᱸ ᱵᱟᱠᱚ ᱨᱟ ᱵᱟᱞᱮ ᱧᱮᱞ ᱠᱟᱜᱼᱟ ᱛᱟᱦᱮᱞᱮ ᱟᱵᱚ ᱡᱟᱦᱟᱸ ᱛᱤᱱᱟᱹᱜ ᱵᱚᱱ ᱵᱟᱲᱟᱭᱟ ᱚᱱᱟ ᱡᱤᱱᱤᱥ ᱵᱚᱱᱼᱼ ᱥᱟᱵ ᱫᱚᱦᱚᱭᱟ ᱥᱟᱶᱛᱮ ᱟᱵᱚ ᱨᱮᱱ ᱡᱟᱦᱟᱸ ᱛᱤᱱᱟᱹᱜ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱢᱮᱱᱟᱜ ᱟᱠᱟᱫ ᱠᱚᱫᱚ, ᱩᱱᱠᱩ ᱠᱚᱵᱚᱱ ᱧᱮᱞ ᱦᱚᱪᱚ ᱠᱚᱣᱟ ᱡᱮ ᱱᱚᱜᱼᱚ ᱱᱚᱝᱠᱟᱱᱟᱜ ᱡᱤᱱᱤᱥ ᱠᱚ ᱥᱮ ᱱᱚᱜᱼ ᱱᱚᱝᱠᱟᱱᱟᱜ ᱥᱟᱯᱟᱵᱼᱼ ᱟᱵᱚ ᱱᱚᱰᱮ ᱛᱟᱦᱮᱸ ᱠᱟᱱᱟ ᱟᱵᱚ ᱥᱟᱶᱛᱟ ᱨᱮ ᱢᱮᱱᱟᱜᱼᱟ ᱱᱚᱣᱟ ᱠᱚᱫᱚ ᱠᱚ ᱨᱩᱭᱟ ᱥᱮ ᱱᱚᱣᱟ ᱠᱚᱫᱚ ᱠᱚ ᱮᱱᱮᱡᱼᱟ᱾ ᱦᱚᱸᱜᱼᱚ ᱱᱚᱝᱠᱟ ᱫᱚᱠᱚ ᱮᱱᱮᱡ ᱟ ᱱᱚᱜᱼᱚ ᱱᱚᱣᱟ ᱠᱚ ᱠᱟᱛᱷᱟ ᱵᱚᱱ ᱞᱟᱹᱭ ᱟᱠᱚ ᱚᱸᱰᱮ ᱵᱚᱱ ᱞᱟᱹᱭᱟ ᱵᱷᱮᱜᱟᱨᱼᱼ ᱟᱵᱚᱣᱟᱜ ᱢᱮᱱᱟᱜᱼᱟ ᱟᱞᱟᱜᱽ ᱟᱞᱟᱜᱽ ᱟᱵᱚᱣᱟᱜ ᱮᱱᱮᱡ ᱥᱮᱨᱮᱧ ᱢᱮᱱᱟᱜ ᱟᱠᱟᱜᱼᱟ ᱚᱠᱛᱚ ᱡᱟᱹᱱᱤ ᱦᱚᱸ ᱟᱞᱟᱜᱽ ᱟᱞᱟᱜᱽ ᱮᱱᱮᱡ ᱢᱮᱱᱟᱜ ᱟᱠᱟᱫᱟ᱾ ᱛᱟᱵᱚᱱᱟ ᱚᱠᱟ ᱚᱠᱛᱚ ᱨᱮ ᱚᱠᱟ ᱵᱚᱱ ᱮᱱᱮᱡᱟ ᱚᱱᱠᱟᱱᱟᱜ ᱠᱟᱛᱷᱟ ᱠᱚᱵᱚᱱ ᱞᱟᱹᱭ ᱟᱠᱚᱣᱟ᱾ ᱛᱚᱵᱮ ᱟᱹᱱᱤᱡ ᱛᱮᱜᱮ ᱟᱵᱚ ᱵᱚᱱ ᱞᱟᱦᱟ ᱫᱟᱲᱮᱭᱟᱜᱼᱟ ᱵᱟᱠᱷᱟᱱ ᱫᱚᱼᱼ ᱟᱵᱚᱣᱟᱜ ᱡᱟᱦᱟᱸ ᱱᱚᱜᱼᱚᱭ ᱨᱩ ᱥᱟᱯᱟᱵ ᱡᱤᱱᱤᱥ ᱠᱚ ᱱᱚᱣᱟ ᱢᱤᱫ ᱫᱤᱱ ᱦᱤᱞᱚᱜ ᱟᱫᱚᱜᱼᱟ᱾ ᱟᱫᱚ ᱱᱤᱛᱚᱜ ᱤᱧ ᱠᱩᱠᱞᱤᱧ ᱫᱚᱦᱚᱭᱟ ᱡᱮ ᱟᱵᱚᱣᱟᱜ ᱱᱚᱜᱼᱚᱭ ᱨᱩ ᱥᱟᱯᱟᱵ ᱡᱤᱱᱤᱥ ᱨᱩ ᱠᱚᱫᱚ ᱡᱮᱼᱼ ᱟᱹᱛᱩ ᱴᱚᱞᱟ ᱨᱮᱜᱮ ᱞᱟᱹᱠᱛᱤ ᱠᱟᱱᱟ ᱥᱮ ᱟᱵᱟᱨ ᱡᱟᱦᱟᱸ ᱚᱱᱠᱟᱱᱟᱜ ᱢᱤᱫ ᱴᱟᱝ? ᱡᱟᱦᱟᱸᱱᱟᱜ ᱚᱱᱠᱟᱱᱟᱜ ᱥᱮᱪᱮᱫ ᱟᱠᱷᱲᱟ ᱠᱚᱨᱮ ᱛᱟᱦᱮᱸ ᱞᱮᱱ ᱠᱷᱟᱱ ᱦᱚᱸ ᱵᱷᱟᱹᱜᱤ ᱜᱮᱭᱟ?
ᱦᱩᱸ ᱟᱫᱚ ᱡᱟᱦᱟᱸ ᱵᱤᱱ ᱞᱟᱹᱭ ᱠᱮᱫᱼᱟ ᱟᱹᱛᱩ ᱴᱚᱞᱟ ᱨᱮ ᱪᱤᱫ ᱞᱤᱠᱟ ᱵᱤᱱ ᱞᱟᱹᱭ ᱠᱮᱫ ᱠᱟᱱᱟ ᱢᱩᱪᱟᱹᱫ ᱨᱮ ᱵᱟᱹᱞᱤᱧ ᱵᱩᱡ ᱫᱟᱲᱮᱭᱟᱫᱟ ᱟᱨ ᱢᱤᱫ ᱫᱷᱟᱣ ᱞᱟᱹᱭ ᱵᱤᱱ?
ᱦᱚᱭ ᱟᱫᱚ ᱦᱚᱸᱜᱼᱚᱭ ᱦᱟᱸᱜ ᱟᱵᱚ ᱵᱚᱱ ᱮᱱᱮᱡ ᱥᱮᱨᱮᱧ ᱮᱫ ᱫᱚ ᱱᱚᱣᱟ ᱟᱹᱛᱩ ᱴᱚᱞᱟ ᱨᱮᱱᱟᱜ ᱮᱱᱛᱮ ᱮᱱᱮᱡ ᱥᱮᱨᱮᱧ ᱠᱚᱫᱚᱼᱼ ᱟᱹᱛᱩ ᱴᱚᱞᱟ ᱨᱮᱦᱚᱸ ᱞᱟᱹᱠᱛᱤ ᱠᱟᱱ ᱜᱮᱭᱟ ᱥᱮ ᱟᱵᱟᱨ ᱱᱚᱜᱼᱚᱭ ᱡᱟᱦᱟᱸ ᱠᱚᱵᱚᱱ ᱧᱮᱞ ᱮᱫ ᱫᱚᱵᱚᱱᱼᱼ ᱤᱛᱩᱱ ᱟᱥᱲᱟ ᱠᱚᱨᱮ ᱦᱚᱸ ᱢᱮᱱᱟᱜ ᱟᱠᱟᱜᱼᱟ ᱥᱮ ᱮᱱᱮᱡ ᱥᱮᱨᱮᱧ ᱞᱟᱹᱜᱤᱫ ᱛᱮ ᱱᱚᱣᱟ ᱛᱤᱱᱟᱹᱝ ᱱᱟᱯᱟᱭᱚᱜ ᱠᱟᱱᱟ ᱥᱮ ᱵᱟᱝᱟ?
ᱰᱤᱡᱮ ᱵᱮᱤᱱ ᱞᱟᱹᱭᱟ
ᱵᱟᱝᱟ ᱤᱛᱩᱱ ᱟᱥᱲᱟ ᱨᱮ ᱡᱟᱦᱟᱸ ᱢᱮᱱᱟᱜ ᱟᱠᱟᱫ ᱫᱚ ᱟᱵᱚᱣᱟᱜ ᱨᱩ ᱥᱟᱯᱟᱵ ᱠᱚ ᱞᱟᱹᱜᱤᱫ᱾ ᱛᱮ ᱚᱱᱠᱟᱱᱟᱜ ᱵᱟᱠᱷᱨᱟ ᱛᱮ ᱩᱱᱤ ᱮᱱᱮᱡ ᱥᱮᱨᱮᱧ ᱫᱚᱦᱚ ᱮᱭᱟ᱾
ᱟᱪᱷᱟ ᱟᱪᱷᱟ ᱟᱪᱪᱷᱟ ᱱᱚᱣᱟ ᱫᱚ ᱡᱟᱦᱟᱸ ᱤᱛᱩᱱ ᱟᱥᱲᱟ ᱱᱚᱣᱟ ᱠᱚᱨᱮᱫ ᱫᱚ ᱟᱹᱛᱩ ᱠᱚᱨᱮᱫ ᱫᱚ ᱡᱩᱫᱤ ᱡᱩᱫᱤ ᱱᱚᱜᱼᱚᱭ ᱡᱟᱦᱟᱸ ᱰᱤᱡᱮ ᱡᱤᱱᱤᱥ ᱴᱟᱜ ᱡᱩᱫᱤ ᱟᱵᱚ ᱡᱩᱫᱤ ᱵᱚᱱ ᱰᱤᱡᱮ ᱡᱤᱱᱤᱥ ᱴᱟᱜ ᱡᱩᱫᱤ ᱦᱮᱸ ᱠᱤᱪᱷᱩ ᱠᱤᱪᱷᱩ ᱡᱟᱭᱜᱟ ᱠᱚᱨᱮᱧ ᱟᱸᱡᱚᱢ ᱠᱟᱜᱼᱟ, ᱡᱮ ᱵᱟᱯᱞᱟ ᱚᱲᱟᱜ ᱨᱮᱫᱚ ᱟᱫᱚ ᱢᱟᱱᱮ ᱚᱱᱟ ᱟᱹᱛᱩ ᱨᱮᱫᱚ ᱡᱮ ᱡᱮ ᱰᱤᱡᱮ ᱫᱚ ᱢᱤᱫ ᱴᱟ ᱟᱹᱰᱤ ᱠᱷᱩᱵ ᱠᱚᱢ ᱢᱮᱱᱟᱜᱼᱟ ᱚᱱᱟ ᱟᱹᱛᱩ ᱨᱮ᱾ ᱱᱤᱛᱚᱜ ᱫᱚ ᱯᱟᱥᱴᱟ
ᱦᱳᱭ ᱦᱳᱭ ᱴᱷᱤᱠ ᱜᱮᱵᱤᱱ ᱞᱟᱹᱭᱮᱜᱼᱟ ᱡᱮ ᱦᱚᱸᱜᱼᱚᱭ ᱥᱟᱹᱨᱤᱜᱮᱢ ᱞᱟᱹᱭᱮᱜᱼᱟ, ᱡᱷᱚᱛᱚ ᱟᱛᱳ ᱨᱮᱫᱚ ᱦᱟᱸᱜ ᱡᱷᱚᱛᱚ ᱦᱚᱲ ᱫᱚ ᱵᱟᱵᱚᱱ ᱥᱚᱢᱟᱱ ᱜᱮᱭᱟ ᱟᱫᱚ ᱦᱚᱸᱜᱼᱚᱭ ᱚᱱᱟ ᱠᱚᱫᱚ ᱟᱵᱚ ᱛᱮᱜᱮ ᱡᱤᱭᱟᱹᱲ ᱫᱚ ᱦᱩᱭᱩᱜ ᱛᱟᱵᱚᱱᱟ, ᱡᱮ ᱱᱚᱜᱼᱚᱭ ᱟᱵᱚ ᱵᱚᱱ ᱞᱟᱹᱭᱮᱜᱼᱟ ᱡᱮ ᱤᱛᱩᱱ ᱟᱥᱲᱟ ᱠᱚᱨᱮ ᱥᱮ ᱤᱛᱩᱱ ᱟᱥᱲᱟ ᱠᱚᱨᱮ ᱡᱟᱦᱟᱸ ᱞᱮᱠᱟ ᱡᱮᱜᱮᱫ ᱵᱤᱫᱽᱟᱹᱜᱟᱲ ᱠᱚᱨᱮ ᱪᱟᱹᱞᱩ ᱠᱟᱱᱟ ᱚᱱᱟ ᱠᱚ ᱢᱤᱫᱴᱟᱝ ᱚᱱᱟ ᱥᱟᱛᱟᱢ ᱠᱚ ᱫᱚᱦᱚ ᱟᱠᱟᱫᱼᱟ ᱨᱩ ᱮᱱᱮᱡ ᱞᱟᱹᱜᱤᱫ ᱚᱸᱰᱮ ᱪᱟᱞᱟᱜ ᱠᱟᱱᱟ ᱟᱵᱚ ᱫᱚ ᱵᱟᱵᱚᱱ ᱨᱩᱭᱟ ᱚᱱᱟ ᱠᱟᱛᱷᱟ ᱫᱚ ᱵᱟᱝ ᱱᱚᱜᱼᱚᱭ ᱡᱮ ᱟᱵᱚ ᱨᱮᱱ ᱡᱟᱦᱟᱸ ᱛᱤᱱᱟᱹᱜ ᱟᱵᱚᱣᱟᱜ ᱦᱮᱸ ᱵᱚᱱ ᱧᱮᱞᱟ ᱵᱷᱟᱸᱰᱟᱱ ᱨᱮ, ᱵᱟᱯᱞᱟ ᱨᱮ, ᱪᱷᱟᱹᱴᱭᱟᱹᱨ ᱨᱮ, ᱚᱱᱟ ᱮᱱᱮᱡ ᱥᱮᱨᱮᱧ ᱠᱚ ᱛᱟᱦᱞᱮ ᱟᱨ ᱦᱚᱸ ᱞᱟᱸᱜᱽᱲᱮ ᱮᱱᱮᱡ ᱮᱱᱮᱡ ᱠᱚ ᱟᱨᱦᱚᱸ ᱯᱚᱨᱚᱵᱽ ᱠᱚᱨᱮ ᱮᱱᱮᱡ ᱦᱩᱭᱩᱜ ᱠᱟᱱ ᱛᱟᱵᱚᱱᱟ ᱛᱟᱦᱚᱞᱮ ᱦᱚᱸᱜ ᱚᱱᱟ ᱮᱱᱮᱡ ᱮᱱᱮᱡ ᱥᱮ ᱥᱮᱨᱮᱧ ᱫᱚ ᱛᱟᱦᱚᱞᱮ ᱟᱵᱚ ᱫᱚ ᱦᱟᱸᱜ ᱟᱹᱛᱩ ᱴᱚᱞᱟ ᱦᱚᱲ ᱫᱚ ᱵᱟᱵᱚᱱ ᱧᱮᱞ ᱧᱟᱢᱟ ᱦᱟᱸᱜ ᱛᱟᱦᱞᱮ ᱱᱚᱜ ᱱᱚᱝ ᱦᱚᱸᱜᱼᱚᱱᱟ ᱠᱚ ᱮᱱᱮᱡ ᱠᱚ ᱛᱟᱦᱞᱮ ᱪᱤᱠᱟᱹᱜ ᱛᱟᱵᱚᱱᱟ ᱟᱫᱚ ᱢᱤᱫ ᱫᱤᱱ ᱦᱤᱞᱚᱜ ᱢᱩᱪᱟᱹᱣ ᱜᱤᱲᱤᱜ ᱛᱟᱵᱚᱱᱟ ᱦᱟᱸᱜ᱾ ᱥᱮ ᱟᱫᱚᱜ ᱛᱟᱵᱚᱱᱟ ᱟᱫᱚ ᱵᱚᱱ ᱞᱟᱹᱭᱟ ᱱᱚᱣᱟ ᱫᱚ ᱡᱮᱜᱮᱫ ᱵᱤᱫᱽᱟᱹᱜᱟᱲ ᱨᱮ ᱛᱟᱦᱮᱸ ᱠᱟᱱᱟ ᱛᱟᱦᱚᱞᱮ ᱟᱵᱚ ᱫᱚ ᱟᱵᱚ ᱟᱛᱩ ᱴᱚᱞᱟ ᱨᱮ ᱡᱟᱦᱟᱸ ᱛᱤᱱᱟᱹᱜ ᱟᱭᱳ ᱵᱟᱵᱟ ᱠᱚ ᱢᱮᱱᱟᱜ ᱠᱟᱜ ᱵᱚᱱᱟ ᱦᱮᱸ ᱢᱚᱬᱮ ᱢᱟᱯᱟᱡᱷᱤ ᱠᱚ ᱢᱮᱱᱟᱜ ᱠᱟᱜ ᱠᱚᱣᱟ ᱡᱷᱚᱛᱚ ᱦᱚᱲ ᱫᱚ ᱟᱛᱮ ᱜᱮ ᱟᱵᱚ ᱚᱱᱟ ᱠᱟᱹᱢᱤ ᱫᱚ ᱡᱟᱦᱟᱸ ᱞᱟᱦᱟ ᱡᱟᱦᱟᱸ ᱞᱮᱠᱟ ᱪᱟᱞᱟᱜ ᱦᱤᱡᱩᱜ ᱠᱟᱱ ᱛᱟᱦᱮᱸᱜ ᱟᱵᱚ ᱦᱚᱸ ᱚᱱᱠᱟ ᱵᱚᱱ ᱠᱚᱨᱟᱣᱟ᱾ ᱟᱨ ᱱᱤᱛᱚᱜ ᱡᱟᱦᱟᱸ ᱵᱚᱱ ᱧᱮᱞᱮᱜᱼᱟ ᱱᱚᱣᱟ ᱫᱚ ᱤᱛᱩᱱ ᱟᱥᱲᱟ ᱨᱮ ᱱᱚᱣᱟ ᱤᱛᱩᱱ ᱟᱥᱲᱟ ᱨᱮ ᱫᱚ ᱱᱟᱯᱟᱭᱟᱜ ᱜᱮ ᱠᱟᱱᱟ, ᱛᱚ ᱡᱮᱦᱮᱛᱩ ᱚᱸᱰᱮ ᱟᱵᱚ ᱵᱚᱱ ᱞᱟᱹᱭᱟ ᱟᱵᱚᱨᱮᱱ ᱢᱟᱹᱭ ᱵᱟᱹᱵᱩ ᱛᱟᱠᱚ ᱤᱛᱩᱱ ᱟᱥᱲᱟ ᱠᱚ ᱪᱟᱞᱟᱜ ᱠᱟᱱᱟ, ᱚᱸᱰᱮ ᱫᱚ ᱥᱮ ᱚᱸᱰᱮᱱᱟᱜ ᱡᱟᱦᱟᱸ ᱞᱮᱠᱟ ᱠᱚ ᱯᱟᱲᱦᱟᱜᱼᱟ ᱚᱸᱰᱮ ᱨᱟᱹᱥᱠᱟᱹ ᱨᱟᱹᱥᱠᱟᱹ ᱞᱟᱹᱜᱤᱫ ᱛᱮ ᱮᱸᱜ ᱥᱮᱨᱮᱧ ᱮᱱᱮᱡ ᱨᱮᱱᱟᱜ ᱫᱟᱣ ᱫᱚ ᱫᱚᱨᱠᱟᱨ ᱠᱟᱱ ᱜᱮᱭᱟ᱾
ᱦᱚᱭ ᱟᱫᱚ ᱱᱚᱜᱼᱚ ᱱᱚᱝᱠᱟ ᱟᱵᱚᱣᱟᱜ ᱦᱚᱸ ᱟᱨᱦᱚᱸ ᱢᱤᱫ ᱴᱟᱝ ᱠᱩ ᱠᱞᱤ ᱞᱤᱧ ᱫᱚᱦᱚᱭᱟ ᱟᱹᱵᱤᱱ ᱴᱷᱮᱱ ᱡᱮ ᱮᱸᱻ ᱮᱸᱻ ᱡᱮ ᱱᱤᱛᱚᱜᱟᱜ ᱡᱩᱜᱽ ᱨᱮ ᱟᱵᱚ ᱥᱟᱶᱛᱟ ᱨᱮᱵᱚᱱ ᱧᱮᱞᱟ,
ᱦᱩᱸ᱾
ᱮᱸᱻ ᱡᱟᱦᱟᱸ
ᱟᱪᱪᱷᱟ
ᱮᱱᱮᱡ ᱠᱚ ᱛᱟᱦᱮᱸ ᱠᱟᱱ ᱛᱟᱦᱮᱸᱫ, ᱱᱤᱛᱚᱜ ᱫᱚ ᱮᱱᱮᱡ ᱵᱚᱱ ᱞᱟᱹᱭ ᱜᱮᱭᱟ ᱱᱚᱜᱼᱚᱭ ᱡᱮ ᱱᱤᱫ ᱠᱚ ᱟᱸ ᱫᱚᱝᱜᱟᱹᱲ ᱮᱱᱤᱡ ᱠᱚ,
ᱦᱩᱸ᱾
ᱡᱟᱦᱟᱸ ᱵᱟᱦᱟ ᱮᱱᱮᱡ ᱠᱚ ᱚᱠᱟᱮᱠᱟ ᱵᱤᱱ ᱧᱮᱞ ᱧᱟᱢᱮᱫᱼᱟ?
ᱦᱳᱭ ᱱᱤᱛ ᱫᱚ ᱟᱥᱛᱮ ᱟᱥᱛᱮ ᱱᱚᱣᱟ ᱫᱚ ᱞᱩᱯᱛᱚ ᱠᱟᱱ ᱡᱟᱦᱟᱸ ᱥᱮ ᱪᱟᱵᱟᱜ ᱵᱷᱤᱛᱤᱨ ᱥᱮᱜ ᱵᱚᱞᱚ ᱪᱟᱵᱟᱜ ᱠᱟᱱ ᱞᱮᱠᱟᱞᱤᱧ ᱩᱡᱷᱟᱹᱣᱮᱜᱼᱟ, ᱟᱨ ᱠᱤᱪᱷᱩ ᱠᱤᱪᱷᱩ ᱡᱟᱭᱜ ᱠᱚᱨᱮ ᱢᱤᱫᱴᱟᱝ ᱵᱟᱨᱭᱟ ᱠᱚᱨᱮ ᱠᱚ ᱮᱱᱮᱡ ᱵᱟᱲᱟᱭ ᱜᱮᱭᱟ ᱠᱤᱪᱷᱩ ᱡᱟᱭᱜᱟ ᱠᱚᱨᱮ ᱫᱚ ᱱᱚᱣᱟ ᱠᱚᱫᱚ ᱟᱫᱚ ᱵᱟᱝ ᱛᱟᱸᱦᱮᱱᱟ᱾ ᱠᱤᱪᱷᱩ ᱡᱟᱭᱜᱟ ᱨᱮᱦᱚᱸ ᱱᱚᱝᱠᱟ ᱠᱟᱛᱮ ᱟᱥᱛᱮ ᱥᱟᱶᱛᱮ ᱪᱟᱵᱟᱜ ᱡᱟᱦᱟᱸ ᱫᱚ ᱦᱩᱭᱩᱜ ᱠᱟᱱᱟ ᱟᱵᱚ ᱮᱸ ᱡᱷᱚ ᱛᱚ ᱡᱟᱭᱜᱟ ᱠᱚᱨᱮᱜ ᱜᱮ ᱡᱷᱚᱛᱚ ᱥᱟᱱᱛᱟᱲ ᱛᱤᱱᱟᱹᱜ ᱜᱟᱱ ᱢᱮᱱᱟᱜᱱᱟᱜ ᱵᱚᱱᱟ ᱛᱤᱱᱟᱹᱜ ᱡᱟᱭᱜᱟᱨᱮ ᱦᱮᱸᱱᱟᱜ ᱵᱚᱱᱟ ᱢᱟᱱᱮ ᱟᱵᱚ ᱱᱚᱣᱟ ᱵᱮᱝᱜᱚᱞ ᱵᱟᱭᱨᱮ ᱵᱮᱝᱜᱚᱞ ᱵᱷᱤᱛᱤᱨ ᱵᱮᱝᱜᱚᱞ ᱫᱚ ᱵᱟᱝ ᱱᱚᱣᱟ ᱤᱭᱟᱹ ᱪᱮᱫ ᱠᱚ ᱞᱟᱹᱭᱟ ᱟᱵᱚᱣᱟᱜ ᱱᱚᱣᱟ ᱵᱷᱟᱨᱚᱛ ᱫᱤᱥᱚᱢ ᱵᱷᱤᱛᱤᱨ ᱱᱚᱣᱟ ᱠᱷᱚᱸᱱᱟᱜ ᱵᱟᱭᱨᱮ ᱡᱟᱦᱟᱸ ᱛᱤᱱᱟᱹᱜ ᱵᱟᱝᱞᱟᱫᱮᱥ ᱠᱚᱨᱮ ᱡᱷᱚᱛᱚ ᱠᱚᱨᱮ ᱜᱮ ᱱᱚᱜᱼᱚ ᱱᱚᱣᱟ ᱠᱚ ᱠᱟᱹᱴᱤᱡ ᱠᱟᱹᱴᱤᱡ ᱡᱷᱟᱞᱟᱣ ᱤᱫᱤ ᱞᱮᱠᱷᱟᱱ ᱫᱚ ᱠᱟᱹᱴᱤᱡ ᱠᱷᱚᱱᱟᱜ ᱫᱚ ᱟᱨᱚ ᱵᱷᱟᱹᱜᱤ ᱡᱩᱫ ᱵᱚᱱ ᱡᱷᱟᱟᱞᱟᱣ ᱫᱟᱲᱮᱭᱟᱜᱼᱟ᱾ ᱦᱮᱸ ᱡᱮᱢᱚᱱ ᱠᱩᱧ ᱡᱮᱢᱚᱱ ᱵᱚᱱ ᱪᱷᱟᱞᱟᱣᱟ ᱫᱟᱜ ᱫᱟᱜ ᱤᱭᱟᱹ ᱞᱟᱹᱜᱤᱫ ᱛᱮ, ᱦᱚᱸᱜᱼᱚ ᱱᱚᱝᱠᱟ ᱜᱮ ᱡᱩᱫᱤ ᱡᱷᱟᱞᱟᱣ ᱤᱫᱤᱭᱟᱵᱚᱱ ᱛᱚ ᱠᱷᱩᱵ ᱜᱮ ᱵᱷᱮᱜᱼᱟ ᱟᱹᱞᱤᱧ ᱞᱤᱧ ᱞᱟᱹᱭᱟ ᱪᱮᱫ ᱵᱤᱱ ᱞᱟᱹᱭᱟ ᱱᱚᱣᱟ
ᱦᱳᱭ ᱦᱳᱭ ᱱᱚᱣᱟ ᱦᱚᱸ ᱴᱷᱤᱠ ᱜᱮᱭᱟ ᱟᱹᱰᱤ ᱱᱟᱯᱟᱭ ᱠᱟᱛᱷᱟ ᱜᱮᱵᱤᱱ ᱞᱟᱹᱭ ᱠᱮᱫᱼᱟ, ᱡᱮ ᱱᱚᱜᱼᱚᱭ ᱠᱩᱧ ᱡᱟᱦᱟᱸ ᱞᱮ ᱠᱟ ᱵᱚᱱ ᱡᱷᱟᱞᱟᱣ ᱞᱮᱠᱷᱟᱱ ᱠᱩᱧ ᱨᱮ ᱫᱟᱜ ᱟᱨᱚ ᱥᱮᱛᱮᱧ ᱨᱩᱣᱟᱹᱲᱼᱟ ᱱᱚᱜᱼᱚ ᱱᱚᱝᱠᱟᱱᱟᱜ ᱠᱟᱛᱷᱟ ᱜᱮ ᱟᱵᱚ ᱥᱟᱱ ᱡᱟᱦᱟᱸ ᱛᱤᱱᱟᱹᱜ ᱮᱱᱮᱡ ᱥᱮᱨᱮᱧ ᱠᱚ ᱢᱮᱱᱟᱜ-ᱟ ᱚᱱᱟ ᱮᱱᱮᱡ ᱥᱮᱨᱮᱧ ᱜᱮ ᱡᱩᱫᱤ ᱡᱚᱛᱚ ᱦᱚᱲ ᱟᱛᱮ ᱜᱮ ᱮᱱᱮᱡ ᱥᱮᱨᱮᱧ ᱟ ᱛᱟᱦᱚᱞᱮ ᱟᱹᱰᱤ ᱜᱮ ᱱᱟᱯᱟᱭᱚᱜ-ᱟ᱾ ᱟᱵᱚᱣᱟᱜ ᱚᱱᱟ ᱡᱟᱦᱟᱸ ᱛᱤᱱᱟᱹᱜ ᱮᱱᱮᱡ ᱥᱮᱨᱮᱧ ᱢᱮᱱᱟᱜ ᱠᱟᱫ ᱠᱚ ᱡᱤᱭᱟᱹᱲ ᱛᱟᱦᱮᱱ ᱜᱮᱭᱟ ᱟᱨ ᱟᱵᱚᱣᱟᱜ ᱱᱟᱜᱟᱢ ᱦᱚᱸ ᱚᱸᱰᱮ ᱛᱟᱦᱮᱸ ᱤᱫᱤᱜ-ᱟ᱾ ᱦᱮᱸ ᱟᱨ ᱟᱵᱚ ᱦᱚᱸᱵᱚᱱ ᱩᱭᱦᱟᱹᱨ ᱫᱟᱲᱮᱭᱟᱜ-ᱟ ᱡᱮ ᱟᱵᱚᱨᱮᱱ ᱦᱟᱯᱲᱟᱢ ᱠᱚᱠᱚ